ᱦᱮᱞᱳ
ᱵᱟᱝ ᱦᱮᱸ ᱜᱚᱢᱠᱮ ᱨᱚᱲ ᱟᱸᱡᱚᱢᱚᱜ ᱠᱟᱱᱟ᱾
ᱦᱮᱸ ᱦᱮᱸ ᱟᱡᱚᱢᱚᱜ ᱠᱟᱱᱟ ᱤᱧᱟᱹᱜ ᱨᱚᱲ ᱟᱸᱡᱚᱢᱚᱜ ᱠᱟᱱᱟ ᱛᱚᱼᱼ
ᱦᱮᱸ ᱜᱚᱝᱠᱮ ᱮᱠᱟᱞ ᱟᱹᱰᱤ ᱱᱟᱯᱟᱭ ᱥᱟᱹᱦᱤᱡ ᱜᱮ ᱟᱸᱡᱚᱢᱚᱜ ᱠᱟᱱᱟ ᱟᱢᱟᱜ ᱨᱚᱲ ᱦᱚᱸᱼᱼ
ᱦᱳᱭ
ᱟᱫᱚ ᱜᱚᱢᱠᱮ ᱛᱮᱦᱮᱧ ᱫᱚ ᱟᱞᱟᱝ ᱫᱚᱞᱟᱝᱼᱼ ᱦᱮᱸ ᱜᱚᱝᱠᱮ ᱛᱮᱦᱤᱧ ᱫᱚ ᱟᱞᱟᱝ ᱫᱚᱼᱼ ᱢᱤᱫᱴᱟᱝ ᱥᱟᱛᱟᱢ ᱤᱫᱤ ᱠᱟᱛᱮᱜ ᱞᱟᱝ ᱨᱚᱯᱚᱲᱟ ᱦᱮᱸ ᱥᱮ ᱜᱚᱝᱠᱮᱼᱼ
ᱦᱳᱭ ᱦᱳᱭ ᱦᱳᱭ
ᱟᱫᱚ ᱛᱟᱦᱮᱞᱮ ᱱᱟᱜ ᱥᱟᱛᱟᱢ ᱫᱚᱧ ᱞᱟᱭ ᱮᱜ ᱛᱟᱞᱟᱝ ᱱᱚᱭ ᱡᱮᱼᱼ ᱜᱟᱶᱛᱟ ᱨᱮᱱ ᱦᱟᱸᱜ ᱮᱴᱟᱜ ᱮᱴᱟᱜ ᱮᱱᱮᱡ ᱥᱮᱨᱮᱧ᱾ ᱥᱟᱶ ᱛᱮ ᱟᱵᱚ ᱠᱚᱣᱟᱜ ᱡᱟᱦᱟᱸ ᱞᱟᱭ ᱱᱟᱪᱟᱨ ᱠᱷᱚᱱᱮᱱ ᱦᱟᱸᱜ ᱵᱚᱱ ᱵᱟᱹᱜᱤᱭᱟ ᱠᱟᱱᱟ ᱱᱚᱜ-ᱚᱭ ᱱᱚᱣᱟ ᱤᱫᱤ ᱠᱟᱛᱮ ᱦᱮᱸᱥᱮ ᱜᱚᱝᱠᱮ
ᱦᱳᱭ ᱦᱳᱭ ᱦᱳᱭ
ᱟᱫᱚ ᱜᱚᱝᱠᱮ ᱛᱟᱦᱚᱞᱮ ᱟᱢ ᱴᱷᱮᱱ ᱯᱳᱭᱞᱳ ᱨᱮ ᱜᱮ ᱢᱤᱫᱴᱟᱝ ᱠᱩᱠᱞᱤ ᱫᱚᱦᱚᱭᱟ ᱟᱵᱚᱣᱟᱜ ᱱᱚᱣᱟ ᱥᱟᱱᱛᱟᱲ ᱥᱟᱶᱛᱟ ᱨᱮᱱᱟᱜ ᱡᱟᱦᱟᱸ ᱠᱚ ᱮᱱᱮᱡ ᱥᱮᱨᱮᱧ ᱨᱟᱹᱥᱠᱟᱹ ᱠᱚ ᱢᱮᱱᱟᱜ ᱛᱟᱵᱚᱱᱟ᱾ ᱠᱚᱢᱟ ᱦᱮᱸ ᱠᱟᱱ ᱜᱮᱭᱟ ᱟᱫᱚ ᱱᱚᱣᱟ ᱠᱚ ᱪᱷᱟᱰᱟ ᱠᱟᱛᱮ ᱦᱚᱸ ᱱᱮᱛᱚᱜ ᱧᱮᱞᱚᱜ ᱠᱟᱱᱟ᱾ ᱮᱴᱟᱜ ᱮᱴᱟᱜ ᱦᱟᱸᱜ ᱱᱟᱦᱟᱜ ᱵᱚᱱ ᱟᱯᱱᱟᱨ ᱟᱵᱚᱣᱟᱜ ᱫᱚ ᱵᱚᱱ ᱱᱟᱦ ᱵᱚᱱ ᱵᱟᱹᱜᱤᱭᱟ ᱠᱟᱱᱟ ᱜᱚᱝᱠᱮ ᱱᱚᱣᱟ ᱤᱫᱤ ᱠᱟᱛᱮᱼᱼ ᱱᱟᱯᱟᱭ ᱱᱟᱯᱟᱭ ᱫᱤᱠ ᱠᱚ ᱞᱟᱹᱭ ᱛᱟᱞᱟᱝᱼᱼ
ᱦᱮᱸ ᱱᱚᱣᱟ ᱦᱚᱧ ᱞᱟᱹᱭᱟ ᱟᱵᱚᱼᱼ ᱟᱵᱚ ᱥᱟᱶᱛᱟᱻ ᱥᱮ ᱟᱵᱚ ᱥᱟᱱᱛᱟᱲ ᱠᱟᱱᱟ ᱵᱚᱱᱼᱼ ᱡᱟᱦᱟᱸ ᱟᱵᱚ ᱥᱟᱶᱛᱟ ᱵᱟᱧᱪᱟᱣ ᱞᱟᱹᱜᱤᱫ ᱥᱮ ᱟᱵᱚᱣᱟᱜ ᱥᱚᱢᱟᱡᱽ ᱵᱟᱧᱪᱟᱣ ᱞᱟᱹᱜᱤᱫᱼᱼ ᱟᱵᱚ ᱱᱚᱣᱟ ᱟᱵᱚᱣᱟᱜ ᱡᱟᱦᱟᱸᱼᱼ ᱱᱚᱣᱟ ᱞᱟᱹᱭᱼᱞᱟᱠᱪᱟᱨ ᱠᱚ ᱢᱮᱱᱟᱜ ᱛᱟᱵᱚᱱᱟ ᱚᱱᱟ ᱥᱟᱶ ᱨᱚᱲ ᱢᱮᱱᱟᱜ ᱛᱟᱵᱚᱱᱟ ᱟᱹᱰᱤ ᱟᱹᱨᱤ ᱪᱟᱹᱞᱤ ᱢᱮᱱᱟᱜ ᱛᱟᱵᱚᱱᱟ ᱚᱱᱟ ᱥᱟᱶ ᱛᱮ ᱢᱮᱱᱟᱜ ᱛᱟᱵᱚᱱᱟ ᱟᱵᱚᱣᱟᱜᱼᱼ ᱮᱱᱮᱡ ᱥᱮᱨᱮᱧ ᱠᱚ ᱱᱚᱣᱟ ᱮᱱᱮᱡ ᱥᱮᱨᱮᱧ ᱠᱚ ᱟᱵᱚ ᱵᱟᱧᱪᱟᱣ ᱫᱚᱦᱚ ᱦᱩᱭᱩᱜ ᱛᱟᱵᱚᱱᱟ ᱵᱟᱝ ᱠᱷᱟᱱ ᱟᱵᱚ ᱱᱚᱣᱟᱼᱼ ᱥᱟᱶᱛᱟ ᱟᱵᱚ ᱡᱟᱦᱟᱸ ᱥᱟᱱᱛᱟᱲ ᱠᱟᱱᱟ ᱵᱚᱱ ᱟᱵᱚᱣᱟᱜ ᱛᱟᱦᱚᱞᱮ ᱱᱚᱣᱟ ᱩᱯᱨᱩᱢ ᱵᱚᱱ ᱥᱟᱵ ᱤᱫᱤᱭᱟ ᱱᱚᱣᱟ ᱜᱤᱧ ᱞᱟᱹᱭᱟ ᱚᱱᱟ ᱚᱱᱟᱼᱼ ᱤᱫᱤ ᱠᱟᱛᱮ ᱦᱮᱸ ᱞᱟᱹᱭ ᱢᱮ ᱜᱚᱝᱠᱮ
ᱦᱳᱭ ᱜᱚᱝᱠᱮ ᱮᱠᱟᱞ ᱟᱹᱰᱤ ᱡᱚᱛᱷᱟᱛ ᱛᱮᱞᱟᱢ ᱮᱢ ᱠᱮᱫᱟ ᱱᱟᱦᱟᱜ ᱟᱫᱚ ᱱᱚᱜᱼᱚ ᱱᱚᱝᱠᱟ ᱜᱮᱼᱼ ᱦᱚᱯᱚᱱ ᱠᱚᱱ ᱦᱚᱞᱟᱱ ᱥᱟᱵ ᱨᱟᱠᱟᱵ ᱤᱫᱤᱭᱟ ᱱᱟᱦᱟᱜ ᱱᱚᱣᱟ ᱥᱟᱱᱛᱟᱲ ᱥᱟᱶᱛᱟ ᱨᱮᱭᱟᱜ ᱞᱟᱭᱼᱞᱟᱠᱪᱟᱨ ᱠᱚ ᱤᱫᱤ ᱠᱟᱛᱮ ᱟᱨ ᱱᱚᱣᱟ ᱡᱮ ᱜᱚᱝᱠᱮ ᱤᱧ ᱦᱚᱧ ᱞᱟᱹᱭᱟ᱾ ᱡᱟᱦᱟᱸ ᱟᱵᱚᱣᱟᱜ ᱞᱟᱭ ᱞᱟᱠᱪᱟᱨ ᱟᱵᱚᱣᱟᱜ ᱥᱟᱶᱛᱟ ᱨᱮ ᱢᱮᱱᱟᱜ-ᱟ ᱮᱱᱮᱡ ᱱᱚᱣᱟ ᱠᱚ ᱫᱚ ᱟᱵᱚ ᱡᱚᱜᱟᱣ ᱫᱚᱦᱚᱭ ᱦᱩᱭᱩᱜ ᱛᱟᱵᱚᱱᱟ ᱵᱟᱝ ᱠᱷᱟᱱ ᱦᱟᱯᱮᱱ ᱫᱤᱱᱼᱼ ᱨᱮ ᱟᱵᱚᱼᱼ ᱟᱵᱚ ᱟᱨ ᱦᱚᱸ ᱫᱚᱦᱚ ᱫᱟᱲᱮᱭᱟᱜᱼᱟ, ᱡᱮ ᱵᱟᱝ ᱢᱟ ᱱᱚᱣᱟ ᱫᱚ ᱟᱞᱮᱭᱟᱜ ᱛᱟᱦᱮ ᱠᱟᱱᱟ ᱦᱮ ᱥᱮ ᱜᱚᱢᱠᱮ᱾
ᱦᱳᱭ ᱦᱳᱭ᱾
ᱟᱫᱚ ᱜᱚᱢᱠᱮ
ᱚᱱᱟ ᱥᱟᱣᱛᱮ ᱦᱮᱸ ᱞᱟᱹᱭ ᱢᱮ
ᱦᱮᱸ ᱟᱫᱚ ᱱᱟᱦᱟᱜ ᱞᱤᱧ ᱞᱟᱹᱭ ᱮᱫᱟ ᱱᱚᱜ ᱡᱮ ᱟᱵᱚ ᱡᱟᱦᱟᱸ ᱨᱮ ᱨᱟᱹᱥᱠᱟᱹ ᱟᱱ ᱡᱟᱭᱜᱟ ᱢᱮᱱᱟᱜ ᱛᱟᱵᱚᱱᱟ, ᱱᱚᱜᱚ ᱱᱚᱣᱟ ᱠᱚ ᱪᱷᱟᱲᱟ ᱠᱟᱛᱮᱫ ᱦᱚᱸ, ᱟᱵᱚ ᱫᱚ ᱮᱴᱟᱜ ᱠᱚᱨᱮ ᱱᱟᱦᱟᱜ ᱵᱟᱹᱲᱛᱤ ᱫᱚᱵᱚᱱ ᱨᱟᱹᱥᱠᱟᱹᱜ ᱠᱟᱱᱟ᱾ ᱱᱚᱜᱼᱚᱭ ᱱᱚᱣᱟ ᱨᱮ ᱨᱟᱹᱥᱠᱟᱹ ᱠᱟᱛᱮ ᱦᱮᱸ ᱜᱚᱢᱠᱮ ᱟᱵᱚᱣᱟᱜ ᱚᱠᱛᱚ ᱜᱮ ᱱᱟᱦᱟᱜ ᱵᱟᱹᱲᱤᱡᱚᱜ ᱠᱟᱱᱟ ᱟᱢ ᱚᱠᱟ ᱞᱮᱠᱟᱢ ᱢᱚᱱᱮᱭᱼᱟ? ᱟᱯᱮ
ᱤᱧ ᱦᱚᱧ ᱞᱟᱹᱭᱟ ᱟᱵᱚ, ᱟᱵᱚ ᱱᱚᱣᱟ ᱟᱵᱚᱣᱟᱜ ᱟᱹᱨᱤᱪᱟᱹᱞᱤ ᱨᱮᱱᱟᱜ ᱥᱮ ᱟᱵᱚᱣᱟᱜ ᱥᱟᱶᱛᱟ ᱨᱮᱱᱟᱜ ᱡᱟᱦᱟᱸ ᱞᱟᱹᱭᱼᱞᱟᱠᱪᱟᱨ ᱟᱨ ᱮᱱᱮᱡ ᱥᱮᱨᱮᱧ ᱠᱚ ᱢᱮᱱᱟᱜ ᱛᱟᱵᱚᱱ, ᱚᱱᱟ ᱵᱟᱹᱜᱤ ᱠᱟᱛᱮ ᱮᱴᱟᱜᱟᱜ ᱟᱻᱥᱮ ᱵᱟᱭᱦᱮᱨ ᱡᱟᱦᱟᱸ ᱞᱮᱠᱪᱟᱨ ᱠᱟᱱᱟ, ᱚᱱᱟ ᱠᱚᱫᱚ ᱵᱟᱵᱚᱱ ᱟᱯᱚᱱᱟᱨᱟ ᱪᱮᱫᱟᱜ ᱥᱮ ᱟᱵᱚ ᱡᱩᱫᱤ ᱱᱚᱣᱟ ᱵᱚᱱ ᱚᱠᱟᱵᱩᱱ ᱪᱮᱫᱟᱜ ᱥᱮ ᱟᱵᱚ ᱟᱵᱚᱣᱟᱜ ᱵᱚᱱ ᱪᱚᱨᱪᱟᱭᱟ᱿ ᱚᱱᱟ ᱥᱟᱶᱛᱮ ᱟᱵᱚ ᱢᱟᱨᱟᱝ ᱥᱮ ᱥᱮᱪᱮᱫ ᱨᱮᱱᱟᱜ ᱥᱮ ᱥᱮᱪᱮᱫ ᱰᱟᱦᱟᱨ ᱥᱮᱫ ᱛᱮᱵᱚᱱ ᱛᱟᱲᱟᱢᱟ᱾ ᱯᱟᱥᱮᱡ ᱰᱟᱦᱟᱨ ᱥᱮᱫ ᱛᱮ ᱛᱟᱲᱟᱢ ᱞᱮ ᱮᱠᱷᱟᱱ ᱟᱵᱚ ᱟᱵᱚ ᱟᱵᱚ ᱪᱮᱛᱟᱱ ᱨᱮ ᱢᱤᱫᱴᱟᱝ ᱥᱚᱪᱮᱛᱚᱱ ᱥᱚᱪᱮᱛᱚᱱᱚᱛᱟ ᱨᱟᱠᱟᱵᱼᱟ, ᱡᱟᱦᱟᱸᱛᱮ ᱟᱵᱚ ᱵᱚᱱ ᱵᱩᱡᱽ ᱧᱟᱢᱟ ᱡᱮ ᱟᱵᱚᱣᱟᱜ ᱥᱟᱶᱛᱟ ᱫᱚ ᱥᱮ ᱟᱵᱚᱣᱟᱜ ᱱᱚᱣᱟ ᱞᱟᱹᱭ- ᱞᱟᱠᱪᱟᱨ ᱞᱟᱹᱭ ᱞᱟᱠᱪᱟᱨ ᱠᱚ ᱵᱟᱧᱪᱟᱣ ᱞᱟᱹᱜᱤᱫ ᱪᱮᱫ ᱪᱮᱫ ᱠᱚ ᱟᱵᱚ ᱠᱟᱹᱢᱤ ᱦᱩᱭᱩᱜ ᱛᱟᱵᱚᱱᱟ ᱥᱮ ᱱᱚᱣᱟ ᱵᱟᱧᱪᱟᱣ ᱞᱟᱹᱜᱤᱫ ᱟᱵᱚ ᱪᱮᱫᱟᱜ ᱵᱚᱱ ᱵᱟᱧᱪᱟᱣᱟ? ᱟᱵᱚᱣᱟᱜ ᱱᱚᱣᱟ ᱥᱟᱶᱛᱟ ᱥᱮ ᱱᱚᱣᱟ ᱟᱹᱨᱤ-ᱪᱟᱹᱞᱤ ᱠᱚ᱾
ᱦᱳᱭ ᱜᱚᱢᱠᱮ᱾
ᱱᱚᱣᱟ ᱜᱤᱧ ᱢᱮᱱᱟ᱾
ᱮᱠᱟᱞ ᱦᱮᱸ ᱜᱚᱢᱠᱮ᱾ ᱮᱠᱟᱞ ᱟᱹᱰᱤ ᱥᱟᱨᱦᱟᱣ ᱜᱮ ᱱᱚᱜᱼᱚᱭ ᱱᱚᱝᱠᱟᱱ ᱡᱚᱛᱷᱟ ᱡᱩᱛᱤᱥ ᱥᱟᱺᱦᱤᱡ ᱪᱟᱞᱟᱜᱼᱟ, ᱟᱫᱚ ᱜᱚᱢᱠᱮ
ᱦᱳᱭ᱾
ᱱᱚᱣᱟ ᱜᱟᱯᱟᱞᱢᱟᱨᱟᱣ ᱛᱟᱞᱟᱨ ᱨᱮᱱᱟᱜ ᱠᱟᱛᱷᱟᱢ ᱨᱚᱲ ᱨᱟᱠᱟᱵ ᱟᱠᱟᱫ ᱛᱟᱞᱟᱝ, ᱟᱫᱚ ᱱᱚᱣᱟ ᱥᱮᱪᱮᱫ ᱤᱫᱤ ᱠᱟᱛᱮᱫ ᱦᱚᱸ ᱢᱤᱫ-ᱵᱟᱨ ᱠᱩᱠᱞᱤ ᱦᱟᱸᱜ ᱞᱟᱝ ᱫᱚᱦᱚᱭᱟ᱾ ᱡᱟᱦᱟᱸ ᱞᱮᱠᱟ ᱱᱤᱛᱚᱜ ᱫᱚ ᱜᱚᱝᱠᱮ ᱱᱚᱣᱟ ᱚᱞᱪᱤᱠᱤ ᱢᱟᱫᱽᱫᱷᱚᱢ ᱛᱮ ᱟᱹᱰᱤ ᱩᱛᱟᱹᱨ ᱜᱮ ᱵᱤᱫᱽᱫᱟᱹᱜᱟᱲ ᱠᱚ ᱥᱮ ᱤᱛᱩᱱ ᱟᱥᱲᱟ ᱠᱚ ᱱᱟᱦᱟᱜ ᱮᱦᱚᱵ ᱟᱠᱟᱱᱟ ᱟᱨ ᱱᱚᱣᱟ ᱠᱚᱨᱮ ᱟᱹᱰᱤ ᱱᱟᱯᱟᱭ ᱛᱮᱜᱮ ᱱᱟᱦᱟᱜ ᱢᱟᱹᱭ ᱵᱟᱹᱵᱩ ᱥᱮ ᱯᱟᱹᱴᱷᱩᱣᱟᱹ ᱜᱤᱫᱽᱨᱟᱹ ᱠᱚᱠᱚ ᱪᱟᱞᱟᱜ ᱠᱟᱱᱟ᱾ ᱟᱫᱚ ᱜᱚᱢᱠᱮ
ᱦᱳᱭ᱾
ᱚᱞ ᱥᱟᱦᱤᱡ ᱚᱠᱟᱞ ᱞᱮᱠᱟ ᱢᱮᱱᱟᱜᱼᱟ ᱜᱚᱢᱠᱮ?
ᱚᱞᱪᱤᱠᱤ ᱵᱤᱫᱽᱫᱟᱹ ᱵᱤᱫᱽᱫᱟᱹᱜᱟᱲ ᱠᱚᱫᱚ ᱟᱞᱮ ᱥᱮᱫ ᱦᱚᱸ ᱟᱞᱮ ᱥᱮᱫ ᱦᱚᱸ ᱢᱮᱱᱟᱜ ᱫᱚ ᱢᱮᱱᱟᱜ ᱟᱠᱟᱫᱟ, ᱩᱱᱟᱹᱜ ᱡᱟᱹᱥᱛᱤ ᱫᱚ ᱵᱟᱹᱱᱩᱜ ᱨᱮᱦᱚᱸ ᱚᱱᱟ ᱢᱤᱫ ᱵᱟᱨ ᱢᱮᱱᱟᱜ ᱟᱠᱟᱫᱟ, ᱚᱱᱟ ᱠᱷᱚᱱ ᱜᱮ ᱡᱟᱦᱟᱸ ᱞᱮᱠᱟ ᱵᱚᱱ ᱥᱮᱪᱮᱫ ᱥᱮᱫ ᱵᱚᱱ ᱞᱟᱦᱟ ᱤᱫᱤᱜᱼᱟ᱾ ᱚᱱᱠᱟ ᱠᱟᱛᱮᱫ ᱜᱮ ᱮ ᱟᱵᱚᱨᱮᱱ ᱢᱟᱹᱭ -ᱵᱟᱹᱵᱩ ᱛᱟᱠᱚ ᱡᱟᱦᱟᱸ ᱞᱮᱠᱟ ᱥᱮᱪᱮᱫ ᱨᱮᱱᱟᱜ ᱰᱟᱦᱟᱨ ᱠᱚ ᱯᱟᱸᱡᱟ ᱧᱟᱢᱟ᱾ ᱥᱮ ᱚᱱᱟ ᱟᱵᱚᱣᱟᱜ ᱱᱚᱣᱟ ᱚᱞᱪᱤᱠᱤ ᱤᱥᱠᱩᱞ ᱥᱮ ᱵᱤᱫᱽᱫᱟᱹᱜᱟᱲ ᱠᱚᱲᱮ, ᱡᱟᱹᱥᱛᱤ ᱠᱟᱭ ᱛᱮᱠᱚ ᱥᱮᱞᱮᱫ ᱞᱮᱱᱠᱷᱟᱱ ᱱᱚᱣᱟ ᱤᱧᱤᱧ ᱢᱚᱱᱮᱭᱟ ᱟᱞᱮᱱ ᱟᱞᱮ ᱱᱚᱛᱮ ᱨᱮᱦᱚᱸ ᱱᱚᱣᱟ ᱚᱞᱪᱤᱠᱤ ᱤᱥᱠᱩᱞ ᱥᱮ ᱵᱤᱫᱽᱫᱟᱹᱜᱟᱲ ᱠᱚ ᱾ ᱟᱨᱦᱚᱸ ᱡᱟᱹᱥᱛᱤ ᱠᱟᱭᱛᱮ ᱵᱮᱱᱟᱣ ᱤᱫᱤᱜᱼᱟ ᱾ ᱟᱨ ᱱᱟᱯᱟᱭ ᱰᱟᱦᱟᱨ ᱛᱮᱵᱚᱱ ᱛᱟᱲᱟᱢ ᱤᱫᱤᱜᱼᱟ ᱾
ᱦᱚᱭ ᱜᱚᱢᱠᱮ ᱟᱫᱚ ᱱᱟᱦᱟᱜ ᱱᱚᱜᱼᱚ ᱱᱚᱝᱠᱟ ᱜᱮ ᱠᱟᱹᱴᱤᱡ ᱠᱟᱹᱴᱤᱡ ᱵᱟᱝ ᱥᱟᱵ ᱤᱫᱤᱭᱟ ᱱᱮᱝᱠᱟ ᱱᱟᱦᱟᱜ ᱱᱟᱯᱟᱭ ᱵᱩᱡᱷᱟᱹᱜᱼᱟ ᱾ ᱟᱫᱚ ᱜᱚᱢᱠᱮ
ᱦᱚᱭ ᱦᱚᱭ ᱾
ᱱᱚᱣᱟ ᱚᱞ ᱜᱚᱞᱢᱟ ᱱᱟᱦᱟᱜ ᱱᱚᱜᱼᱚᱭ ᱱᱤᱛᱚᱜ ᱜᱮ ᱱᱟᱦᱟᱜ ᱮᱛᱚᱦᱚᱵ ᱜᱚᱫ ᱟᱠᱟᱱᱟ ᱠᱤᱪᱷᱩ, ᱢᱟᱲᱟᱝ ᱧᱚᱜ ᱠᱷᱚᱡ ᱾ ᱟᱫᱚ ᱟᱱᱟᱴ ᱠᱚ ᱱᱟᱦᱟᱜ ᱧᱮᱞ ᱧᱟᱢᱚᱜ ᱠᱟᱱᱟ ᱾ ᱡᱟᱦᱟᱸ ᱠᱚᱫᱚ ᱱᱟᱦᱟᱜ ᱯᱩᱛᱷᱤ ᱯᱚᱛᱚᱵ ᱠᱚᱨᱮᱱᱟᱜ ᱟᱱᱟᱴ ᱥᱟᱶᱛᱮ ᱱᱚᱨᱮ ᱱᱟᱦᱟᱜ ᱢᱟᱪᱮᱫ ᱜᱚᱝᱠᱮ ᱱᱟᱦᱟᱜ ᱥᱟᱛᱟᱢ ᱞᱮᱠᱟᱛᱮ ᱵᱟᱹᱱᱩᱜ ᱠᱚᱣᱟ ᱾ ᱟᱫᱚ ᱟᱹᱰᱤ ᱮᱴᱠᱮᱴᱚᱬᱮ ᱥᱮ ᱟᱱᱟᱴ ᱨᱮᱠᱚ ᱧᱩᱨᱩ ᱜᱚᱫᱚᱜ ᱠᱟᱱ ᱛᱟᱵᱚᱱᱟ ᱾ ᱟᱫᱚ ᱜᱚᱢᱠᱮ ᱟᱯᱮ ᱥᱮᱫ
ᱦᱚᱭ ᱦᱚᱭ ᱾
ᱱᱚᱣᱟ ᱦᱩᱰᱤᱧ ᱢᱟᱪᱷᱟᱛᱮ ᱞᱟᱹᱭ ᱢᱮ ᱜᱚᱢᱠᱮ ᱾
ᱟᱞᱮ ᱥᱮᱫ ᱦᱚᱸ ᱱᱚᱣᱟ ᱟᱢ ᱡᱟᱦᱟᱸ ᱞᱮᱠᱟ ᱱᱚᱣᱟ ᱚᱥᱤᱵᱤᱫᱟ ᱥᱮ ᱮᱴᱠᱮᱴᱚᱬᱮ ᱠᱚᱢ ᱞᱟᱹᱭ ᱠᱮᱫ ᱛᱟᱞᱟᱝᱟ, ᱚᱱᱠᱟᱱᱟᱜ ᱮᱴᱠᱮᱴᱚᱬᱮ ᱫᱚ ᱟᱹᱰᱤ ᱡᱟᱹᱥᱛᱤ ᱜᱮ ᱧᱮᱞ ᱧᱟᱢᱚᱜ ᱠᱟᱱᱟ ᱾ ᱪᱮᱫᱟᱜ ᱥᱮ ᱟᱵᱚ ᱟᱞᱮ ᱚᱱᱛᱮ ᱫᱚ ᱯᱟᱹᱦᱤᱞ ᱠᱷᱚᱱᱜᱮ ᱱᱚᱣᱟ ᱚᱞᱪᱤᱠᱤ ᱤᱥᱠᱩᱞ ᱥᱮ ᱵᱤᱫᱽᱫᱟᱹᱜᱟᱲ ᱫᱚ ᱵᱟᱭ ᱱᱚᱣᱟ ᱦᱚᱸ ᱱᱚᱝᱠᱟ, ᱠᱤᱪᱷᱩ ᱫᱤᱱ ᱞᱟᱦᱟ ᱥᱮ ᱵᱟᱨ ᱯᱮ ᱥᱮᱨᱢᱟ ᱞᱟᱦᱟ ᱜᱮ ᱮᱦᱚᱵᱟᱜ ᱠᱟᱱᱟ ᱾ ᱚᱱᱟ ᱠᱷᱟᱹᱛᱤᱨ ᱧᱮᱞ ᱧᱟᱢᱚᱜ ᱠᱟᱱᱟ ᱱᱚᱝᱠᱟ, ᱡᱟᱦᱟᱸᱭ ᱦᱮᱸ ᱢᱟᱪᱮᱫ ᱠᱚ ᱢᱮᱱᱟᱜ ᱠᱚᱣᱟ ᱢᱟᱪᱮᱫ ᱠᱚᱨᱮᱱᱟᱜ ᱦᱚᱸ ᱟᱹᱰᱤ ᱥᱚᱢᱚᱥᱥᱟ ᱟᱹᱰᱤ ᱡᱟᱹᱥᱛᱤ ᱠᱟᱭ ᱛᱮᱜᱮ ᱧᱮᱞ ᱧᱟᱢᱚᱜ ᱠᱟᱱᱟ ᱾ ᱚᱱᱟ ᱚᱱᱟ ᱥᱟᱶᱛᱮ, ᱦᱮᱸ ᱦᱮᱸ
ᱟᱫᱚ ᱟᱹᱰᱤ ᱦᱮᱸ ᱜᱚᱢᱠᱮ ᱮᱠᱟᱞᱮ ᱟᱹᱰᱤ ᱥᱟᱹᱨᱤ ᱠᱟᱛᱷᱟ ᱵᱮᱱ ᱥᱟᱵ ᱨᱟᱠᱟᱵ ᱠᱮᱫᱟ ᱚᱠᱟ ᱞᱮᱠᱟ ᱱᱟᱦᱟᱜ ᱤᱧᱟᱹᱜ ᱠᱟᱛᱷᱟ ᱛᱟᱦᱮᱸ ᱠᱟᱱᱟ, ᱚᱱᱠᱟᱜ ᱜᱮ ᱟᱢᱦᱚᱸ ᱟᱯᱮ ᱥᱮᱱᱟᱜ ᱚᱸ ᱠᱟᱛᱮ ᱜᱮ ᱟᱫᱚ ᱱᱚᱣᱟ ᱟᱵᱚ ᱥᱟᱱᱛᱟᱲ ᱥᱟᱶᱛᱟ ᱨᱮᱱᱟᱜ, ᱚᱠᱟᱮ ᱞᱮᱠᱟᱛᱮᱵᱚᱱ ᱩᱛᱱᱟᱹᱣ ᱨᱟᱠᱟᱵ ᱫᱟᱲᱮᱭᱟᱜᱼᱟ ᱥᱮ, ᱱᱚᱣᱟ ᱟᱱᱟᱴ ᱚᱠᱟᱞᱮᱠᱟᱛᱮᱵᱩᱱ ᱜᱚᱢᱠᱮ ᱦᱩᱴᱤ ᱢᱟᱪᱷᱟᱛᱮ ᱜᱚᱢᱠᱮ ᱠᱟᱹᱴᱤᱡ ᱛᱮᱞᱟ ᱮᱢ ᱛᱟᱞᱟᱝ ᱢᱮ ᱾
ᱱᱚᱣᱟ ᱫᱚ,
ᱟᱹᱰᱤ ᱥᱚᱢᱚᱭ ᱥᱟᱯᱟ ᱥᱟᱯᱮᱠᱷᱚ ᱨᱮᱱᱟᱜ ᱠᱟᱛᱷᱟ ᱠᱟᱱᱟ, ᱱᱚᱣᱟ ᱠᱟᱹᱢᱤ ᱠᱚᱫᱚ ᱵᱟᱹᱭ ᱵᱟᱹᱭᱛᱮ ᱥᱟᱯᱲᱟᱣ ᱤᱫᱤᱜᱼᱟ ᱪᱮᱫᱟᱜ ᱥᱮ ᱟᱵᱚ ᱡᱟᱦᱟᱭ ᱱᱤᱛᱚᱜ ᱡᱟᱦᱟᱸᱭ ᱟᱵᱚᱨᱮᱱ ᱯᱟᱹᱴᱷᱩᱣᱟᱹ ᱠᱚ ᱢᱮᱱᱟᱜ ᱠᱚ ᱛᱟᱵᱚᱱᱟ ᱡᱟᱦᱟᱸᱭ ᱱᱚᱣᱟ ᱚᱞᱪᱤᱠᱤ ᱥᱠᱩᱞ ᱥᱮ ᱢᱟᱨᱟᱝ ᱢᱟᱨᱟᱝ ᱵᱤᱫᱽᱫᱟᱹᱜᱟᱲ ᱥᱮ, ᱤᱭᱩᱱᱤᱵᱷᱟᱨᱥᱤᱴᱤ ᱥᱮ ᱠᱚᱞᱮᱡᱽ ᱨᱮᱠᱚ, ᱮᱸ ᱯᱟᱲᱦᱟᱜ ᱠᱟᱱ ᱛᱟᱵᱚᱱᱟ ᱾ ᱱᱩᱠᱩ ᱱᱩᱠᱩ ᱠᱚ ᱡᱩᱫᱤ ᱟᱠᱚᱣᱟᱜ ᱥᱮᱪᱮᱫ ᱵᱷᱟᱜᱮ ᱰᱟᱦᱟᱨ ᱛᱮ ᱱᱟᱯᱟᱭ ᱞᱮᱠᱟᱛᱮᱠᱚ ᱪᱟᱪᱞᱟᱣ ᱤᱫᱤ ᱫᱟᱲᱮᱭᱟᱜ ᱛᱟᱠᱚᱣᱟ ᱾ ᱛᱟᱦᱚᱞᱮ ᱯᱚᱨᱚᱵᱚᱨᱛᱤ ᱠᱟᱞ ᱥᱮ ᱦᱤᱡᱩᱜ ᱠᱟᱱ ᱥᱮᱨᱢᱟ ᱠᱚᱨᱮ ᱟᱵᱚ ᱵᱚᱱ ᱧᱮᱞ ᱧᱟᱢ ᱧᱮᱞ ᱧᱟᱢ ᱫᱟᱲᱮᱭᱟᱜ-ᱟ᱾ ᱡᱟᱦᱟᱸ ᱟᱵᱚᱣᱟᱜ ᱢᱟᱪᱮᱫ ᱠᱚᱨᱮᱱᱟᱜ ᱡᱟᱦᱟᱸ ᱟᱸ ᱟᱱᱟᱴ ᱮᱴᱠᱮᱴᱚᱬᱮ᱾ ᱠᱚ ᱧᱮᱞ ᱧᱟᱢᱚᱜ ᱠᱟᱱᱟ᱾ ᱱᱚᱣᱟ ᱫᱚ ᱤᱧᱤᱧ ᱢᱚᱱᱮᱭᱟ ᱱᱚᱣᱟ ᱟᱱᱟᱴ ᱮᱴᱠᱮᱴᱚᱬᱮ ᱠᱚᱫᱚ ᱟᱫᱚ ᱡᱟᱹᱥᱛᱤ ᱦᱮᱸ ᱠᱟᱭᱛᱮ ᱵᱟᱭ ᱧᱮᱞ ᱧᱟᱢᱚᱜ-ᱟ᱾ ᱱᱤᱭᱟᱹ ᱤᱧ ᱤᱧᱟᱹᱜ ᱢᱚᱱᱮᱛᱮ ᱱᱤᱝᱠᱟᱹᱧ ᱢᱚᱱᱮᱭᱟ ᱟᱨᱠᱤ᱾
ᱦᱳᱭ ᱜᱚᱢᱠᱮ ᱮᱠᱟᱞ᱾ ᱟᱹᱰᱤ ᱥᱟᱨᱦᱟᱣ ᱜᱮ ᱱᱚᱜ-ᱚ ᱱᱚᱣᱟ ᱠᱚ ᱠᱟᱛᱷᱟ ᱥᱟᱶᱛᱮ ᱱᱚᱣᱟ ᱠᱩᱠᱞᱤ ᱨᱮᱱᱟᱜ ᱛᱮᱞᱟ ᱮᱢ ᱞᱟᱹᱜᱤᱫ ᱛᱮ᱾ ᱜᱚᱢᱠᱮ ᱤᱧᱤᱧ ᱢᱚᱱᱮᱭᱟ ᱱᱟᱦᱟᱜ ᱟᱵᱚᱣᱟᱜ ᱱᱚᱣᱟ ᱚᱞᱪᱤᱠᱤ ᱵᱤᱫᱽᱫᱟᱹᱜᱟᱲ ᱠᱚᱫᱚ ᱱᱟᱦᱟᱜ ᱱᱚᱜ-ᱚᱭ ᱦᱟᱹᱞᱤ ᱜᱮ ᱛᱮᱭᱟᱨ ᱨᱟᱠᱟᱵ᱾ ᱠᱟᱱ ᱛᱟᱵᱚᱱᱟ᱾ ᱯᱳᱭᱞᱳ ᱯᱳᱭᱞᱳ ᱫᱚ ᱜᱚᱝᱠᱮ ᱟᱱᱟᱴ ᱮᱴᱠᱮᱴᱚᱬᱮ ᱨᱮ ᱤᱧᱤᱧ ᱢᱚᱱᱮᱭᱮᱫᱟ ᱦᱳᱭᱛᱚ ᱧᱩᱨᱩᱜ ᱦᱩᱭᱩᱜ ᱜᱮᱭᱟ᱾ ᱪᱮᱫᱟᱜ ᱥᱮ ᱯᱳᱭᱞᱳ ᱱᱚᱣᱟ ᱫᱚ ᱛᱮᱭᱟᱨ ᱨᱟᱠᱟᱵᱚᱜ ᱟᱫᱚ ᱱᱚᱣᱟ ᱞᱮᱠᱟᱛᱮ ᱱᱚᱣᱟ ᱟᱱᱟᱴ ᱠᱚᱨᱮ ᱫᱟᱲᱮᱭᱟᱜ-ᱟ ᱟᱵᱚ ᱱᱚᱜ-ᱚᱭ ᱱᱟᱦᱟᱜ ᱡᱟᱦᱟᱸᱭ ᱥᱮᱪᱮᱫ ᱟᱱ ᱦᱚᱲ ᱠᱚ ᱱᱟᱦᱟᱜ ᱢᱮᱱᱟᱜ ᱠᱚᱣᱟ ᱟᱵᱚ ᱥᱟᱶᱛᱟ ᱥᱚᱢᱟᱡᱽ ᱠᱚᱨᱮ ᱥᱟᱶ ᱟᱵᱚ ᱡᱚᱯᱲᱟᱜ ᱦᱩᱭᱩᱜ ᱛᱟᱵᱚᱱᱟ ᱥᱮ ᱩᱱᱠᱩ ᱦᱚᱸ ᱟᱵᱚ ᱠᱚ ᱥᱟᱶ ᱡᱚᱯᱲᱟᱜ ᱦᱩᱭᱩᱜ ᱛᱟᱠᱚᱣᱟ ᱥᱮ ᱟᱵᱚ ᱦᱚᱸ ᱱᱚᱣᱟ
ᱥᱮᱪᱮᱫ ᱰᱟᱦᱟᱨ ᱥᱮᱪᱮᱫ ᱪᱟᱞᱟᱜ ᱦᱩᱭᱩᱜ ᱛᱟᱵᱚᱱᱟ ᱥᱟᱶᱛᱮ ᱟᱵᱩ ᱞᱟᱯᱷᱟᱝ ᱥᱮᱪᱮᱫ ᱦᱟᱢᱮᱴ ᱦᱩᱭᱩᱜ ᱛᱟᱵᱚᱱᱟ ᱚᱱᱮ ᱚᱱᱟ ᱛᱟᱞᱟ ᱛᱮᱵᱚᱱ᱾ ᱮᱱᱦᱟᱜ ᱱᱚᱜ-ᱚ ᱱᱚᱣᱟ ᱨᱮᱱᱟᱜ᱾ ᱢᱟᱱᱮ ᱟᱱᱟᱴ ᱮᱴᱠᱮᱴᱚᱬᱮ ᱫᱚ ᱱᱟᱦᱟᱜ ᱥᱚᱢᱟᱫᱷᱟᱱ ᱜᱚᱫᱚᱜ-ᱟ ᱜᱚᱝᱠᱮ ᱦᱮᱸᱥᱮ᱾
ᱦᱳᱭ ᱦᱳᱭ ᱤᱧ ᱦᱚᱸ᱾
ᱟᱹᱰᱤ ᱱᱟᱯᱟᱭ ᱜᱮᱢ ᱞᱟᱹᱭ ᱠᱮᱫᱟ ᱤᱧᱦᱚᱸ ᱟᱢᱟᱜ ᱢᱚᱛ ᱛᱮ ᱟᱹᱰᱤᱧ᱾ ᱠᱩᱥᱤᱭᱟᱛᱟᱢᱟ ᱟᱢᱟᱜ ᱱᱚᱣᱟ ᱡᱟᱦᱟᱢ ᱨᱚᱲ ᱠᱮᱫᱟ᱾
ᱦᱳᱭ ᱜᱚᱝᱠᱮ᱾ ᱧᱮᱞᱚᱜ ᱠᱟᱱᱟ ᱜᱚᱝ ᱟᱨ ᱦᱚᱸ-ᱚᱭ ᱟᱵᱚᱨᱮᱱ ᱡᱟᱸᱦᱟᱭ᱾ ᱯᱟᱹᱴᱷᱩᱣᱟᱹ ᱜᱤᱫᱽᱨᱟᱹ ᱦᱮᱸ ᱜᱚᱝᱠᱮ᱾ ᱨᱚᱲ ᱟᱸᱡᱚᱢ ᱧᱟᱢᱚᱜ ᱠᱟᱱᱟ ᱜᱚᱝᱠᱮ?
ᱦᱮᱸ ᱦᱮᱸ ᱟᱸᱡᱚᱢ ᱧᱟᱢᱚᱜ ᱠᱟᱱᱟ ᱱᱟᱯᱟᱭ ᱜᱮ ᱟᱸᱡᱚᱢ ᱧᱟᱢᱚᱜ ᱠᱟᱱᱟ᱾
ᱟᱹᱰᱤ ᱱᱟᱯᱟ ᱟᱫᱚ ᱱᱟᱦᱟᱜ ᱟᱵᱚᱨᱮᱱ ᱱᱚᱜ-ᱚᱭ ᱱᱟ᱾ ᱟᱫᱚ ᱱᱟᱦᱟᱜ ᱱᱩᱠᱩ ᱧᱮᱞᱚᱜ ᱥᱚᱢᱚᱭ ᱨᱮᱫᱚ ᱱᱟᱦᱟᱜ᱾ ᱵᱤᱫᱽᱫᱟᱹᱜᱟᱲ ᱠᱚ ᱟᱹᱰᱤ ᱱᱟᱯᱟᱭ ᱛᱮᱠᱚ ᱪᱟᱞᱟᱜ ᱦᱤᱡᱩᱜ ᱜᱮᱭᱟ ᱡᱟᱦᱟᱸ ᱞᱮᱠᱟ ᱞᱟᱯᱷᱟᱝ᱾ ᱥᱮᱪᱮᱫ ᱥᱮ ᱡᱮᱜᱮᱫ ᱵᱤᱫᱽᱫᱟᱹᱜᱟᱲ ᱥᱮ ᱟᱫᱚ ᱱᱟᱦᱟᱜ ᱩᱱᱫᱚ ᱜᱚᱝᱠᱮ ᱠᱚ ᱵᱷᱟᱹᱲᱩᱢ ᱵᱷᱟᱜ ᱜᱚᱫᱚᱜ ᱠᱟᱱᱟ᱾ ᱟᱫᱚ ᱜᱚᱝᱠᱮ ᱱᱟᱦᱟᱜ ᱦᱩᱰᱤᱧ ᱢᱟᱪᱷᱟᱛᱮ ᱛᱮᱞᱟ ᱮᱢ ᱛᱟᱞᱟᱝ ᱢᱮ᱾
ᱦᱮᱸ ᱱᱚᱣᱟ ᱫᱚ᱾ ᱧᱮᱞ ᱧᱟᱢᱚᱜ-ᱟ ᱡᱟᱹᱥᱛᱤ ᱠᱟᱭᱛᱮ ᱟᱛᱳ ᱫᱤᱥᱚᱢ ᱠᱚᱨᱮ᱾ ᱡᱟᱹᱥᱛᱤ ᱠᱟᱭᱛᱮ ᱧᱮᱞ ᱧᱟᱢᱚᱜ-ᱟ ᱪᱮᱫᱟᱜ ᱥᱮ ᱟᱛᱳ ᱫᱤᱥᱚᱢ ᱠᱚᱨᱮ ᱫᱚ ᱟᱵᱚ ᱫᱚᱵᱚᱱ᱾ ᱵᱟᱰᱟᱭᱟ ᱥᱮᱪᱮᱫ ᱨᱮᱱᱟᱜ ᱟᱹᱰᱤ᱾ ᱚᱵᱷᱟᱵᱽ ᱢᱮᱱᱟᱜ-ᱟ ᱚᱱᱟ ᱥᱟᱶᱛᱮ ᱱᱟᱱᱟ ᱦᱩᱱᱟᱹᱨ ᱮᱴᱠᱮᱴᱚᱬᱮ ᱡᱟᱦᱟᱸ ᱮᱴᱠᱮᱴᱚᱬᱮ ᱫᱚ᱾ ᱠᱟᱹᱣᱰᱤ ᱥᱮᱫ᱾ ᱛᱮ ᱦᱩᱭ ᱫᱟᱲᱮᱭᱟᱜ-ᱟ ᱚᱱᱟ ᱥᱟᱶᱛᱮ ᱵᱷᱟᱜᱮ ᱥᱮᱪᱮᱫ ᱨᱮᱱᱟᱜ ᱚᱵᱷᱟᱵ ᱠᱩ ᱦᱩᱭ ᱫᱟᱲᱮᱭᱟᱜ-ᱟ᱾ ᱪᱮᱫᱟᱜ ᱥᱮ ᱟᱵᱚ ᱫᱚᱵᱚᱱ, ᱮᱸ ᱟᱵᱚ ᱫᱚᱵᱚᱱ ᱧᱮᱞ ᱟᱠᱟᱫᱟ ᱟᱵᱚᱣᱟᱜ᱾ ᱟᱵᱚᱣᱟᱜ ᱥᱟᱶᱛᱟ ᱨᱮᱥᱮ ᱥᱚᱢᱟᱡᱽ ᱨᱮ ᱟᱵᱚ ᱟᱛᱳ ᱠᱚᱨᱮ ᱵᱚ ᱧᱮᱞ ᱟᱠᱟᱫᱟ᱾ ᱟᱹᱰᱤ ᱜᱟᱱ ᱱᱚᱣᱟ ᱚᱲᱟᱜ᱾ ᱨᱮᱜᱮ ᱱᱚᱣᱟ ᱠᱟᱹᱣᱰᱤ ᱨᱮᱱᱟᱜ ᱟᱹᱰᱤ ᱥᱚᱢᱚᱥᱟ ᱠᱚ ᱛᱟᱦᱮᱱᱟ᱾ ᱚᱱᱟ ᱥᱟᱶᱛᱮ ᱟᱵᱚ ᱱᱚᱣᱟ᱾ ᱡᱟᱦᱟᱸ ᱟᱹᱥ ᱵᱷᱟᱜᱮ ᱥᱮᱪᱮᱫ ᱥᱮ ᱱᱟᱯᱟᱭ ᱥᱮᱪᱮᱫ ᱵᱮᱵᱚᱥᱛᱷᱟ ᱦᱚᱸ ᱚᱸᱻ ᱥᱮᱪᱮᱫ ᱵᱮᱵᱚᱥᱛᱟ ᱥᱮ ᱱᱟᱣᱟ ᱱᱟᱯᱟᱭ ᱥᱮᱪᱮᱫ ᱵᱟᱠᱚ ᱧᱟᱢ ᱠᱟᱫᱟ᱾ ᱚᱱᱟ ᱠᱷᱟᱹᱛᱤᱨ ᱟᱵᱚ ᱵᱚᱱ ᱧᱮᱞ ᱠᱟᱫᱟ ᱦᱩᱰᱤᱧ ᱦᱩᱰᱤᱧ ᱩᱢᱮᱨ ᱨᱮ ᱦᱩᱰᱤᱧ ᱦᱩᱰᱤᱧ ᱮ ᱩᱢᱮᱨ ᱨᱮᱜᱮ ᱵᱟᱹᱦᱩ ᱡᱟᱭᱟᱭᱮ ᱠᱚᱣᱟ ᱠᱚ ᱱᱚᱣᱟ ᱠᱚ ᱟᱹᱰᱤ ᱟᱱᱟᱴ ᱮᱴᱠᱮᱴᱚᱬᱮ ᱠᱚ ᱧᱮᱞ ᱧᱟᱢᱚᱜ-ᱟ᱾
ᱟᱪᱷᱟ ᱜᱚᱝᱠᱮ ᱟᱹᱰᱤ ᱥᱟᱨᱦᱟᱣ ᱡᱟᱦᱟᱸ ᱞᱮᱠᱟ ᱟᱵᱮᱱ ᱱᱟᱦᱟᱜ ᱵᱮᱱ ᱞᱟᱹᱭ ᱠᱮᱫᱟ᱾ ᱱᱚᱜ-ᱚ ᱱᱚᱣᱟ ᱠᱚᱨᱮᱱᱟᱜ ᱟᱱᱟᱴ ᱥᱮ, ᱱᱚᱜ-ᱚ ᱱᱚᱣᱟ ᱤᱧᱤᱧ ᱢᱚᱱᱮᱭᱟ ᱫᱤᱥ ᱦᱩᱫᱤᱥ ᱠᱚᱨᱮᱱᱟᱜ ᱱᱟᱦᱟᱜ ᱟᱱᱟᱴ ᱢᱮᱱᱟᱜ-ᱟ ᱱᱩᱠᱩ ᱯᱟᱹᱴᱷᱩᱣᱟᱹ ᱜᱤᱫᱽᱨᱟᱹ ᱛᱟᱞᱟᱨᱮ᱾ ᱱᱚᱜ-ᱚ ᱱᱚᱣᱟ ᱠᱚ ᱟᱱᱟᱴ ᱱᱟᱦᱟᱜ ᱢᱤᱫᱴᱟᱝ ᱟᱹᱰᱤ ᱢᱟᱨᱟᱝ ᱚᱨᱥᱚᱝ ᱞᱮᱠᱟ ᱧᱮᱞᱚᱜ ᱠᱟᱱᱟ ᱱᱚᱣᱟ ᱥᱟᱱᱛᱟᱲ ᱥᱟᱶᱛᱟ ᱨᱮ᱾ ᱛᱚᱵᱮ ᱚᱠᱛᱚ ᱠᱚᱫᱚ ᱱᱟᱦᱟᱜ ᱦᱩᱭ ᱦᱮᱡ ᱟᱠᱟᱱ ᱛᱟᱞᱟᱝ-ᱟ ᱟᱫᱚ ᱟᱹᱰᱤ ᱱᱟᱯᱟᱭ ᱵᱩᱡᱷᱟᱹᱣᱱᱟ᱾ ᱱᱚᱝᱠᱟ ᱞᱟᱝ ᱨᱚᱯᱚᱲ ᱠᱮᱫᱟ ᱦᱮᱸᱥᱮ᱾
ᱦᱳᱭ ᱦᱳᱭ᱾
ᱦᱳᱭ ᱜᱚᱝᱠᱮ ᱟᱫᱚ ᱛᱟᱦᱚᱞᱮ ᱛᱤᱦᱤᱧ ᱦᱮᱸᱥᱮ᱾
ᱦᱳᱭ ᱟᱨᱦᱚᱸ ᱡᱟᱦᱟ ᱛᱤᱥᱚᱜ᱾